ᱜᱚᱝᱠᱮ
ᱦᱮᱞᱳ ᱜᱚᱢᱠᱮ
ᱦᱳᱭ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ, ᱛᱚ ᱛᱤᱠᱤᱱ ᱫᱟᱠᱟ ᱠᱚᱫᱚᱵᱮᱱ ᱡᱚᱢ ᱵᱟᱲᱟᱭ ᱠᱮᱫᱟ ᱥᱮ ᱵᱟᱝᱟ?
ᱛᱤᱠᱤᱱ ᱫᱟᱠᱟ ᱫᱚ ᱡᱚᱢ ᱦᱩ ᱟᱠᱟᱱᱟ ᱦᱟᱸᱜ ᱟᱫᱚ ᱢᱟᱸᱡᱟᱱ ᱫᱟᱠᱟ ᱦᱟᱸᱜ ᱡᱚᱢ ᱦᱩᱭᱩᱜᱼᱟ ᱱᱤᱛᱚᱜ ᱠᱟᱹᱴᱤᱡ ᱯᱚᱨ ᱜᱮ
ᱟᱪᱪᱷᱟ
ᱟᱵᱮᱱ ᱫᱚ ᱜᱚᱝᱠᱮ ᱡᱚᱢ ᱵᱟᱲᱟ ᱠᱮᱫᱟ ᱵᱮᱱ ᱥᱮ ᱟᱹᱣᱨᱤ ᱢᱟᱸᱡᱟᱱ ᱫᱟᱠᱟ
ᱟᱹᱞᱤᱧ ᱦᱚᱸ ᱢᱟᱡᱟᱱ ᱫᱟᱛ ᱫᱚ ᱡᱚᱢ ᱵᱟᱲᱟ ᱦᱩᱭᱮᱱ ᱜᱮᱭᱟ ᱢᱮᱱ ᱛᱮᱫᱚ ᱵᱟᱝ
ᱟᱨ ᱜᱚᱝᱠᱮ ᱱᱟᱯᱟᱭ ᱵᱟᱲᱟ ᱜᱮᱭᱟ ᱵᱮᱱ? ᱦᱩ ᱚᱲᱟᱜ ᱠᱚᱨᱮᱱ
ᱚᱲᱟᱜ ᱠᱚᱨᱮ ᱦᱚᱸ ᱱᱟᱯᱟᱭ ᱵᱟᱲᱟᱜᱮ
ᱟᱹᱰᱤ ᱱᱟᱯᱟᱭ ᱟᱹᱞᱤᱧ ᱦᱚᱸ ᱱᱟᱯᱟᱭ ᱵᱟᱲᱟ ᱜᱮ,
ᱟᱪᱪᱷᱟ ᱟᱪᱪᱷᱟ ᱟᱪᱪᱷᱟ ᱠᱩᱫᱩᱢ ᱞᱤᱧ ᱮᱦᱚᱵ ᱫᱟ ᱠᱩᱫᱩᱢ ᱛᱚᱵᱮ ᱠᱟᱹᱡ ᱞᱟᱝ ᱜᱟᱞᱢᱟᱨᱟᱣ ᱠᱮᱫᱚ
ᱦᱳᱭ ᱱᱟᱯᱟᱭᱚᱜ ᱜᱮᱭᱟ
ᱟᱪᱪᱷᱟ ᱛᱟᱯᱚᱨᱮ ᱠᱩᱫᱩᱢ ᱞᱤᱧ ᱞᱮᱫᱼᱟ ᱢᱟ ᱦᱮᱸ
ᱦᱳᱭ
ᱠᱩᱫᱩᱢ ᱨᱮ ᱠᱩᱬᱤᱫ ᱠᱩᱲᱤᱫ ᱯᱩᱸᱰ ᱜᱚᱰᱟᱨ ᱨᱮ ᱦᱮᱸᱫᱮ ᱚᱲᱮᱡ ᱠᱚ ᱮᱨ
ᱯᱩᱲ ᱜᱚᱰᱟ ᱨᱮ ᱦᱮᱸᱫᱮ ᱦᱚᱲᱮᱡ ᱠᱚ ᱮᱨᱟ
ᱦᱮᱸ ᱦᱮᱱᱫᱮ
ᱯᱩᱲ ᱜᱚᱰᱟᱨᱮ ᱦᱮᱸᱫᱮ ᱦᱚᱲᱮᱡ ᱠᱚ ᱮᱨᱟ ᱦᱟᱝ ᱜᱚᱝᱠᱮ ᱵᱟᱹᱞᱤᱧ ᱫᱤᱥᱟᱹᱭᱮᱫᱟ ᱠᱟᱹᱴᱤᱡ ᱟᱵᱮᱱ ᱜᱮᱵᱮᱱ ᱞᱟᱹᱭ ᱞᱮᱠᱷᱟᱱ ᱱᱟᱯᱟᱭ ᱠᱚᱜ ᱠᱮᱭᱟ
ᱟᱪᱪᱷᱟ ᱟᱪᱪᱷᱟ ᱯᱩᱸᱰ ᱜᱚᱰᱟ ᱨᱮ ᱦᱮᱸᱫᱮ ᱦᱚᱲᱮᱡ ᱮᱨ ᱢᱮᱱᱛᱮᱫᱚ ᱵᱩᱡᱷᱟᱹᱜᱼᱟ ᱯᱩᱸᱰ ᱜᱚᱴᱰᱟ ᱢᱮᱱᱛᱮᱫ ᱫᱚ ᱠᱷᱟᱛᱟ ᱾
ᱦᱳᱭ
ᱟᱨ ᱦᱮᱸᱫᱮ ᱦᱚᱲᱮᱡ ᱢᱟᱱᱮ ᱠᱚᱞᱚᱢ ᱠᱚ ᱟᱨᱠᱤ ᱚᱞ ᱦᱩᱭᱩᱜ ᱜᱮᱭᱟ ᱛᱚ ᱦᱮᱸᱫᱮ ᱦᱚᱲᱮᱡ ᱠᱚ ᱡᱟᱦᱟᱸ ᱮᱴᱟᱜ ᱚᱞ ᱵᱟᱲᱟ ᱦᱩᱭᱩᱜᱼᱟ ᱮᱠᱷᱟᱱ ᱦᱮᱸᱫᱮ ᱦᱚᱲᱮᱡ ᱠᱚ ᱮᱨ ᱟᱠᱟᱫ ᱞᱮᱠᱟ ᱟᱨᱠᱤ
ᱦᱳᱭ ᱟᱹᱰᱤ ᱡᱚᱛᱷᱟᱛ ᱜᱮᱵᱮᱱ ᱠᱩᱞᱤ ᱠᱤᱫᱤᱧᱟ ᱟᱫᱚ ᱜᱚᱝᱠᱮ ᱟᱹᱞᱤᱧ ᱯᱟᱨᱤ ᱢᱤᱫᱴᱟᱝ ᱞᱤᱧ ᱠᱩᱞᱤ ᱞᱮᱵᱮᱱ ᱜᱮ
ᱦᱮᱸ ᱦᱮᱸ
ᱠᱩᱫᱩᱢᱬᱮ ᱠᱩᱲᱤᱫ ᱠᱩᱲᱤᱫ ᱦᱟᱭᱨᱮ ᱪᱟᱸᱫᱳ ᱫᱟᱭᱟᱜᱮ ᱰᱟᱸᱰᱟᱨ ᱨᱮᱢ ᱜᱤᱫᱽᱨᱟᱹᱢ ᱡᱟᱱᱟᱢ ᱟᱫᱤᱧ ᱱᱚᱶᱟ ᱠᱩᱠᱞᱤ ᱨᱮᱱᱟᱜ ᱛᱮᱞᱟᱡ ᱫᱚ ᱪᱮᱫ ᱦᱩᱭᱩᱜᱼᱟ ᱜᱚᱝᱠᱮ?
ᱦᱟᱭ ᱨᱮ ᱪᱟᱸᱫᱚ ᱫᱟᱭᱟ ᱜᱮ
ᱰᱟᱸᱰᱟᱨ ᱨᱮ ᱜᱤᱫᱽᱨᱟᱹᱢ ᱡᱟᱱᱟᱢ ᱟᱫᱤᱧ
ᱠᱟᱹᱡ ᱞᱤᱧ ᱫᱤᱥᱟᱹᱭᱮᱫᱼᱟ ᱚᱱᱟ ᱫᱚ ᱵᱟᱹᱞᱤᱧ ᱫᱤᱥᱟᱹᱭᱮᱫ ᱫᱚ ᱟᱹᱞᱤᱧ ᱦᱚᱸ ᱚᱱᱠᱟᱜᱮ
ᱚᱸ ᱴᱷᱤᱠ ᱜᱮᱭᱟ ᱜᱚᱢᱠᱮ ᱟᱹᱞᱤᱧ ᱜᱮᱞᱤᱧ ᱞᱟᱹᱭᱟᱵᱮᱱ ᱠᱟᱱᱟ ᱛᱟᱦᱚᱞᱮ
ᱦᱮᱸ ᱢᱟ ᱞᱟᱹᱭ ᱢᱮ
ᱚᱱᱟ ᱨᱮᱱᱟᱜ ᱛᱮᱞᱟ ᱫᱚ ᱦᱩᱭᱩᱜᱼᱟ ᱡᱚᱱᱰᱨᱟ ᱫᱟᱨᱮ ᱡᱚᱱᱰᱨᱟ ᱫᱚ ᱪᱚᱴ ᱨᱮᱫᱚ ᱥᱩᱫᱷᱩ ᱜᱮᱞᱮ ᱠᱚᱜᱼᱟ ᱟᱨ ᱰᱟᱸᱰᱟ ᱢᱮᱱᱫᱚ ᱚᱱᱟ ᱛᱟᱞᱟ ᱠᱚᱨᱮ ᱡᱚ ᱫᱚ ᱡᱚ ᱠᱚᱜᱼᱟ
ᱦᱮᱸ ᱦᱮᱸ ᱟᱪᱪᱷᱟ ᱛᱚᱵᱮ ᱜᱚᱝᱠᱮ ᱟᱯᱮ ᱥᱮᱜ ᱫᱚ ᱡᱚᱱᱰᱨᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ?
ᱪᱟᱥ ᱵᱟᱲᱟ ᱠᱚᱫᱚ ᱦᱚᱭᱚᱜ ᱛᱟᱦᱮᱱ ᱜᱮᱭᱟ ᱜᱚᱝᱠᱮ, ᱟᱫᱚ ᱚᱱᱠᱟ ᱩᱱᱟᱹᱜ ᱡᱟᱥᱛᱤ ᱫᱚ ᱵᱟᱝ ᱪᱟᱥ ᱦᱩᱭᱩᱜ ᱛᱟᱦᱮᱱᱟ᱾ ᱚᱲᱟᱜ ᱨᱮ ᱡᱚᱢ ᱥᱚᱢᱩᱝ ᱞᱮᱠᱟᱜᱮ ᱪᱟᱥ ᱵᱟᱲᱟ ᱦᱚᱭᱚᱜ ᱛᱟᱦᱮᱸᱱᱟ ᱾
ᱟᱪᱷᱟᱻᱪᱷᱟ ᱟᱪᱷᱟ ᱛᱩᱲᱤ, ᱛᱩᱲᱤ ᱱᱤᱭᱟᱹ ᱵᱟᱨ ᱫᱚ ᱛᱩᱲᱤ ᱛᱤᱞᱩᱢᱤ ᱠᱚᱫᱚ ᱯᱮ ᱮᱨ ᱟᱠᱟᱫ ᱜᱮᱭᱟ ᱥᱮ ᱵᱟᱝ?
ᱛᱩᱲᱤ ᱛᱤᱞᱢᱤᱧ ᱠᱚᱫᱚ ᱮᱨ ᱵᱟᱲᱟ ᱦᱚᱭ ᱞᱮᱱᱟ ᱟᱫᱚ ᱮᱠᱷᱚᱱ ᱛᱮᱫᱚ ᱤᱨ ᱵᱟᱲᱟ ᱦᱚᱭ ᱞᱟᱦᱟ ᱧᱚᱜ ᱜᱮ ᱫᱷᱚᱨᱚᱱ ᱥᱚᱢᱚᱭ ᱛᱩᱲᱤ ᱛᱤᱞᱢᱤᱧ ᱠᱚᱫᱚᱞᱮ ᱮᱨ ᱵᱟᱲᱟᱭ ᱛᱟᱦᱮᱸᱱᱟ ᱟᱨ ᱮᱠᱷᱚᱱ ᱫᱤᱱ ᱧᱚᱜ ᱫᱚ ᱦᱟᱸᱜ, ᱚᱱᱟ ᱤᱭᱟᱹ ᱡᱚᱱᱰᱨᱟ ᱮᱠᱷᱚᱱ ᱫᱤᱱ ᱫᱚ ᱨᱚᱦᱚᱭ ᱦᱩᱭᱩᱜ ᱛᱟᱦᱮᱸᱱᱟ ᱠᱤᱱᱛᱩ ᱱᱤᱭᱟᱹ ᱵᱷᱟᱨ ᱫᱟᱜ ᱡᱟᱹᱲᱤ ᱱᱟᱜ ᱟᱱᱟᱴ ᱠᱷᱟᱹᱛᱤᱨ ᱢᱮᱱ ᱫᱚ ᱟᱹᱰᱤ ᱡᱟᱹᱥᱛᱤ ᱟᱞᱮ ᱥᱮᱜ ᱫᱚᱭ ᱥᱤᱛᱩᱝ ᱮᱫ ᱛᱟᱦᱮᱸᱱᱟ ᱛᱚ ᱦᱚᱞᱟ ᱢᱟᱦᱫᱮᱨ ᱜᱮ ᱡᱟᱭ ᱫᱟᱜ ᱟᱠᱟᱫᱟ᱾ ᱟᱫᱚ ᱚᱱᱟ ᱠᱷᱟᱹᱛᱤᱨ ᱱᱤᱭᱟᱹ ᱵᱟᱨ ᱫᱚ ᱡᱚᱸᱰᱨᱟ ᱠᱚᱦᱚᱸ ᱨᱚᱦᱚᱭ ᱵᱟᱝ ᱦᱩᱭ ᱠᱟᱱᱟ᱾ ᱟᱹᱰᱤ ᱡᱟᱹᱥᱛᱤ ᱛᱚᱠᱷᱚᱱᱮ ᱥᱤᱛᱩᱝ ᱮᱫ ᱛᱟᱦᱮᱸᱱᱟ ᱡᱚᱸᱰᱨᱟ ᱦᱚᱸ ᱨᱚᱦᱚᱭ ᱠᱟᱛᱮᱫ ᱦᱚᱸ ᱫᱟᱜ ᱵᱟᱝᱠᱷᱟᱱ ᱫᱚ ᱪᱤᱠᱟᱹᱛᱮ ᱫᱟᱨᱮᱜᱼᱟ ᱚᱱᱟᱛᱮ ᱱᱤᱭᱟᱹᱵᱟᱨ ᱛᱮᱜ ᱫᱚ ᱵᱟᱝᱞᱮ ᱨᱚᱦᱚᱭ ᱠᱟᱫᱟ᱾
ᱟᱪᱪᱷᱟ ᱛᱚᱵᱮ ᱡᱚᱱᱰᱨᱟ ᱫᱚ ᱫᱟᱜ ᱫᱟᱜ ᱫᱟᱜ ᱵᱷᱚᱨᱥᱟ ᱠᱟᱛᱮ ᱜᱮᱯᱮ ᱪᱟᱥᱟ ᱵᱟᱝᱼᱟ?
ᱫᱟᱜ ᱵᱷᱚᱨᱥᱟ ᱚᱱᱠᱟ ᱫᱚ ᱡᱚᱱᱰᱨᱟ ᱨᱮᱫᱚ ᱫᱟᱜ ᱫᱚ ᱵᱟᱝ ᱞᱟᱜᱟᱜᱼᱟ᱾ ᱟᱫᱚ ᱛᱟᱛᱷᱚ ᱚᱱᱟ ᱥᱮᱨᱢᱟ ᱡᱟᱹᱲᱤ ᱫᱟᱜ ᱡᱩᱫᱤ ᱢᱤᱫ ᱵᱟᱨ ᱫᱷᱟᱣ ᱦᱚᱸ ᱵᱟᱭ ᱧᱟᱢᱟ ᱛᱚ ᱜᱟᱡᱫᱮ ᱡᱩᱫᱤ ᱚᱛ ᱞᱚᱞᱚᱜ-ᱟ ᱛᱚ ᱚᱱᱟ ᱯᱚᱦᱟ ᱨᱮ ᱦᱚᱸ ᱚᱱᱟ ᱡᱟᱝ ᱠᱷᱚᱡ ᱯᱚᱴᱠᱚᱡ ᱩᱰᱩᱠ ᱛᱮ ᱮᱴᱠᱮᱴᱚᱲᱮ ᱜᱮ ᱦᱩᱭᱩᱜ-ᱟ, ᱟᱫᱚ ᱢᱟᱱᱮ ᱡᱟᱦᱟᱸ ᱛᱤᱱᱟᱹᱜ ᱤᱛᱟᱹ ᱵᱮᱱ ᱮᱨ ᱠᱟᱜ-ᱟ ᱥᱮ ᱵᱮᱱ ᱨᱚᱦᱚᱭ ᱠᱟᱜ-ᱟ ᱚᱱᱟ ᱤᱛᱟᱹ ᱠᱟ ᱦᱚᱸ ᱡᱩᱫᱤ ᱵᱟᱝ ᱩᱰᱩᱠᱚᱜ-ᱟ ᱛᱚ ᱟᱹᱰᱤ ᱞᱚᱥᱠᱟᱱ ᱜᱮ ᱵᱩᱡᱷᱟᱹᱜ ᱛᱟᱦᱮᱱᱟ ᱚᱱᱟ ᱛᱮ ᱡᱩᱫᱤ ᱜᱟᱡᱫᱮᱭ ᱥᱤᱛᱩᱝ ᱠᱷᱟᱱ ᱫᱚ ᱚᱱᱠᱟ ᱵᱟᱝ ᱠᱚ ᱨᱚᱦᱚᱭ ᱛᱟᱦᱮᱱᱟ᱾ ᱫᱟᱜ ᱴᱷᱟᱱᱰᱟ ᱧᱚᱜ ᱞᱮᱠᱷᱟᱡ ᱠᱚ ᱨᱚᱦᱚᱭ ᱛᱟᱦᱮᱱᱟ᱾
ᱟᱪᱪᱷᱟ ᱟᱪᱪᱷᱟ
ᱜᱚᱝᱠᱮ ᱟᱯᱮ ᱥᱮᱫ ᱫᱚ ᱚᱱᱠᱟ ᱪᱮᱫ ᱠᱚᱠᱚ ᱟᱱᱟᱡ ᱯᱟᱹᱛᱤ ᱠᱚ ᱨᱚᱦᱚᱭ ᱵᱟᱲᱟᱭ ᱜᱮ ᱛᱟᱦᱮᱱ ᱜᱮᱯᱮ
ᱟᱱᱟᱪ ᱯᱟᱛᱤ ᱫᱚ ᱚᱱᱠᱟ ᱫᱚ ᱵᱟᱝ ᱜᱮ ᱟᱞᱮ ᱥᱮᱫ ᱫᱚ ᱵᱤᱞᱟᱹᱛ ᱫᱤᱥᱚᱢ ᱛᱚ᱾ ᱟᱫᱚ ᱚᱱᱮ ᱵᱟᱡᱟᱨ ᱥᱩᱨ ᱜᱮᱭᱟ ᱟᱫᱚ ᱵᱟᱡᱟᱨ ᱠᱚ ᱨᱮ ᱠᱷᱚᱱᱟᱜ ᱜᱮᱞᱮ ᱠᱤᱨᱤᱧ ᱟᱹᱜᱩᱭᱟ ᱢᱤᱫᱴᱟᱝ ᱵᱟᱨᱭᱟ ᱟᱹᱛᱩ ᱠᱚᱨᱮᱱ ᱪᱟᱹᱥᱤ ᱠᱚ ᱢᱮᱱᱟᱜ ᱠᱚᱣᱟ ᱩᱱᱠᱩ ᱜᱮ ᱵᱮᱸᱜᱟᱲ ᱠᱚᱠᱚ ᱨᱚᱦᱚᱭᱟ ᱾
ᱚ
ᱵᱮᱸᱜᱟᱲ ᱠᱚ ᱵᱤᱞᱟᱹᱛᱤ ᱠᱚ ᱠᱚᱱᱰᱦᱟ ᱵᱤ ᱥᱮᱠᱟᱜ ᱠᱚᱱᱰᱷᱟ ᱟᱨ ᱦᱚᱛᱚᱫ ᱵᱤᱥᱮᱥ ᱵᱤᱥᱮᱥ ᱠᱟᱭᱛᱮ ᱧᱮᱞᱚᱜ-ᱟ
ᱚ
ᱟᱨ ᱠᱚᱸᱰᱷᱟ ᱦᱚᱛᱚᱫ ᱠᱚ ᱦᱟᱨᱟᱜ ᱥᱩᱢᱟᱹᱭ ᱢᱟ ᱫᱚᱢᱮ ᱫᱟᱜ ᱫᱤᱱᱹᱢ ᱜᱮ ᱮᱢᱟᱜ ᱦᱩᱭᱩᱜ-ᱟ ᱥᱮᱛᱟᱜ ᱛᱟᱨᱟ ᱥᱤᱧ
ᱦᱳᱭ
ᱚᱱᱟ ᱠᱷᱟᱹᱛᱤᱨ ᱱᱮᱛᱟᱨ ᱠᱚᱫᱚ ᱵᱮᱥᱤ ᱵᱟᱠᱚ ᱠᱟᱹᱢᱤ ᱞᱟᱹᱜᱤᱫᱚᱜ ᱠᱟᱱᱟ
ᱦᱳᱭ ᱦᱳᱭ
ᱦᱩᱸ ᱦᱩᱸ ᱛᱚ ᱟᱨ ᱢᱤᱫᱴᱟᱝ ᱠᱩᱫᱩᱢ ᱞᱤᱧ ᱞᱟᱹᱭ ᱮᱜᱟ ᱦᱮᱸ ᱥᱮ
ᱦᱳᱭ
ᱠᱩᱫᱩᱢ ᱨᱮ ᱠᱩᱲᱤᱴ ᱠᱩᱲᱤᱴ ᱜᱟᱹᱭ ᱫᱚᱭ ᱵᱩᱨᱩᱢ ᱠᱚᱜ-ᱟ ᱟᱨ ᱡᱚᱲᱟ ᱫᱚᱭ ᱟᱹᱛᱤᱧᱟ
ᱟᱹᱰᱤ ᱡᱚᱛᱷᱟᱛ ᱠᱩᱫᱩᱢ ᱵᱤᱱ ᱞᱟᱹᱭ ᱟᱠᱟᱫᱟ ᱜᱚᱢᱠᱮ ᱜᱟᱹᱭ ᱫᱚᱭ ᱵᱩᱨᱩᱢ ᱠᱚᱜ-ᱟ ᱡᱚᱲᱟ ᱫᱚᱭ ᱟᱹᱛᱤᱧᱟ ᱱᱚᱣᱟ ᱨᱮᱱᱟᱜ ᱛᱮᱞᱟ ᱫᱚ ᱦᱩᱭᱩᱜ-ᱟ ᱤᱭᱟᱹ ᱠᱚᱸᱰᱷᱟ ᱱᱟᱹᱲᱤ ᱠᱚᱸᱰᱷᱟ ᱱᱟᱹᱲᱤ ᱢᱟᱱᱮ ᱢᱮᱱ ᱫᱚ ᱱᱟ ᱚᱱᱮ ᱠᱚᱸᱰᱦᱷᱟ ᱤᱭᱟᱹ ᱛᱮᱫ ᱫᱚ ᱤᱭᱟᱹ ᱴᱷᱮᱡ ᱜᱮ ᱛᱟᱦᱮᱱᱟ ᱵᱩᱴᱟᱹ ᱴᱷᱮᱡ ᱜᱮ ᱛᱟᱦᱮᱱᱟ ᱠᱤᱱᱛᱩ ᱚᱱᱟ ᱱᱟᱹᱲᱤ ᱛᱮᱫ ᱫᱚ ᱥᱟᱱᱟᱢ ᱥᱮᱫ ᱪᱟᱞᱟᱜ-ᱟ ᱜᱚᱴᱟ ᱠᱷᱮᱛ ᱯᱟᱥᱱᱟᱣ ᱠᱚᱜ-ᱟ
ᱦᱩᱸ ᱛᱚᱵᱮ ᱟᱯᱮ ᱥᱮᱫ ᱫᱚ ᱠᱚᱸᱰᱷᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ
ᱟᱞᱮ ᱥᱮᱫ ᱫᱚ ᱜᱚᱢᱠᱮ ᱠᱚᱸᱰᱷᱟ ᱠᱚᱫᱚ ᱪᱟᱥ ᱫᱚ ᱦᱩᱭᱩᱜ ᱛᱟᱦᱮᱱ ᱜᱮᱭᱟ᱾ ᱟᱫᱚ ᱚᱱᱟ ᱞᱤᱧ ᱞᱟᱹᱭ ᱠᱮᱜ ᱢᱟᱱᱮ ᱥᱟᱱᱟᱢ ᱞᱮᱠᱟᱱᱟᱜ ᱟᱱᱟᱡ ᱯᱟᱹᱛᱤ ᱜᱮ ᱪᱟᱥ ᱦᱩᱭᱩᱜ ᱛᱟᱦᱮᱸᱱᱟ ᱟᱱᱮ ᱤᱭᱟᱹ ᱚᱠᱛᱚ ᱠᱚᱨᱮ ᱫᱚ ᱥᱤᱡᱤᱱ ᱥᱤᱡᱤᱱ ᱠᱚᱨᱮ ᱵᱞᱟᱛᱤ ᱵᱮᱸᱜᱟᱲ ᱠᱚᱸᱰᱷᱟ ᱡᱷᱤᱸᱜᱟᱹ ᱟᱹᱞᱩ ᱢᱩᱞᱟᱹ ᱥᱟᱱᱟᱢ ᱞᱮᱠᱟ ᱱᱟᱜ ᱠᱚ ᱪᱟᱥ ᱛᱟᱦᱮᱱᱟ ᱟᱫᱚ ᱢᱟᱱᱮ ᱟᱞᱮ ᱥᱮᱫ ᱫᱚ ᱚᱱᱠᱟ ᱥᱮᱨᱢᱟ ᱫᱟᱲᱮ ᱫᱟᱜ ᱟᱨ ᱚᱱᱠᱟ ᱤᱭᱟᱹ ᱫᱚ ᱵᱟᱹᱱᱩᱜ ᱟᱠᱟᱫᱟ ᱛᱚ ᱫᱟᱜ ᱨᱮᱱᱟᱜ ᱢᱟᱱᱮ ᱤᱭᱟᱹ ᱫᱚ ᱫᱟᱜ ᱨᱮᱱᱟᱜ ᱟᱱᱟᱴ ᱧᱚᱜ ᱜᱮᱭᱟ ᱟᱞᱮ ᱥᱮᱫ ᱫᱚ ᱚᱱᱟ ᱛᱮ ᱟᱫᱚ ᱠᱚᱢ ᱧᱚᱜ ᱠᱟᱛᱮᱫ ᱜᱮᱞᱮ ᱪᱟᱥ ᱛᱮᱦᱮᱱᱟ ᱚᱲᱟᱜ ᱨᱮ ᱡᱚᱢ ᱥᱚ ᱥᱩᱢᱩᱝ ᱞᱮᱠᱟ ᱜᱮ ᱯᱩᱠᱷᱨᱤ ᱠᱚᱦᱚᱸ ᱩᱱᱟᱹᱜ ᱞᱟᱹᱴᱩ ᱞᱟᱹᱴᱩ ᱵᱟᱹᱱᱩᱜ ᱠᱟᱫᱟ ᱦᱩᱰᱤᱧ ᱧᱚᱜ ᱜᱮᱭᱟ ᱜᱟᱡᱫᱚ ᱡᱟᱹᱥᱛᱤ ᱪᱟᱥ ᱞᱮᱠᱷᱟᱡ ᱫᱚ ᱫᱟᱜ ᱦᱚᱸ ᱡᱟᱹᱥᱛᱤ ᱜᱮ ᱞᱟᱜᱟᱜ-ᱟ ᱟᱨ ᱫᱟᱜ ᱡᱩᱫᱤ ᱡᱟᱹᱥᱛᱤ ᱠᱷᱚᱨᱚᱪ ᱞᱮᱠᱷᱟ ᱫᱷᱚᱨᱚᱱ ᱛᱮ ᱫᱟᱜ ᱵᱟᱝ ᱫᱟᱜ ᱞᱮ ᱠᱚᱥᱴᱚᱜ-ᱟ ᱡᱩᱫᱤ ᱫᱚᱢᱮ ᱡᱟᱹᱥᱛᱤ ᱪᱟᱥ ᱠᱟᱛᱮ ᱪᱟᱥ ᱨᱮᱜᱮ ᱫᱟᱜ ᱵᱮᱱ ᱞᱟᱜᱟᱣ ᱟ ᱛᱚ ᱫᱷᱚᱨᱚᱱ ᱛᱮ ᱫᱟᱜ ᱟᱹᱰᱤ ᱠᱚᱥᱴᱚᱜ-ᱟ᱾ ᱚᱱᱟ ᱛᱮ ᱟᱫᱚ ᱪᱟᱥ ᱫᱚᱞᱮ ᱪᱟᱥ ᱛᱟᱦᱮᱱ ᱜᱮᱭᱟ ᱚᱱᱠᱟ ᱚᱲᱟᱜ ᱨᱮ ᱡᱚᱢ ᱥᱩᱢᱩᱝ ᱞᱮᱠᱟ ᱜᱮ ᱛᱷᱚᱲᱟ ᱛᱷᱚᱲᱟ ᱫᱟᱜ ᱠᱚ ᱨᱮᱱᱟᱜ ᱟᱱᱟᱴ ᱛᱮ ᱡᱟᱹᱥᱛᱤ ᱫᱚ ᱵᱟᱝ ᱞᱮ ᱪᱟᱥ ᱫᱟᱲᱮᱭᱟᱜ ᱛᱟᱦᱮᱱᱟ᱾ ᱟᱨ ᱚᱱᱟ ᱵᱮᱱ ᱞᱟᱹᱭ ᱠᱮᱜ ᱞᱮᱠᱟ ᱠᱚᱸᱰᱷᱟ ᱟᱨ ᱦᱚᱛᱚᱜ ᱫᱚ ᱡᱚᱠᱷᱚᱱ ᱢᱟᱱᱮ ᱡᱚ ᱟᱨᱚᱢᱵᱚᱜᱼᱟ ᱥᱮ ᱵᱟᱦᱟ ᱟᱨᱟᱢᱵᱚᱜᱼᱟ ᱩᱱ ᱡᱚᱠᱷᱚᱱ ᱫᱚ ᱠᱷᱮᱛ ᱮᱠᱫᱚᱢ ᱚᱫᱟ ᱜᱮ ᱫᱚᱦᱚ ᱠᱟᱜ ᱦᱩᱭᱩᱜᱼᱟ
ᱦᱮᱸ ᱚᱫᱟ ᱜᱮ ᱫᱚᱦᱚ ᱠᱟᱜ ᱦᱩᱭᱩᱜᱼᱟ ᱟᱪᱪᱷᱟ ᱫᱷᱚᱨᱚᱱ ᱢᱮᱱᱛᱮᱫᱚ ᱪᱮᱫ ᱵᱤᱱ ᱞᱟᱹᱭ ᱠᱮᱫᱟ ᱟᱨᱠᱤ ᱟᱞᱮᱥᱮᱫ ᱫᱚ ᱦᱟᱸᱜ ᱵᱟᱝᱠᱚ
ᱦᱳᱭ
ᱫᱷᱚᱨᱚᱱ ᱢᱮᱱᱛᱮ ᱫᱚ ᱵᱮᱵᱚᱦᱟᱨ ᱯᱟᱪᱮ
ᱫᱷᱚᱨᱚᱱ ᱵᱚᱞᱛᱮ ᱫᱚ ᱱᱚᱣᱟ ᱠᱚ ᱢᱮᱛᱟᱜᱼᱟ ᱡᱚᱠᱷᱚᱱ ᱢᱟᱱᱮ ᱟᱹᱰᱤ ᱡᱟᱹᱥᱛᱤ ᱥᱤᱛᱩᱝ ᱟᱛᱚ
ᱦᱮᱸ ᱦᱮᱸ
ᱟᱹᱰᱤ ᱡᱟᱹᱥᱛᱤ ᱥᱤᱛᱩᱝᱼᱟ ᱢᱟᱱᱮ ᱞᱚᱞᱚ ᱜᱮ ᱵᱩᱡᱷᱟᱹᱜᱼᱟ ᱚᱱᱮ ᱡᱟᱦᱟᱸ ᱜᱚᱨᱚᱢ ᱫᱤᱱ ᱦᱳᱭ ᱚᱱᱟ ᱦᱳᱭ ᱩᱱ ᱡᱚᱠᱷᱟᱡ ᱜᱮ ᱫᱷᱚᱨᱚᱱ ᱫᱚᱞᱮ ᱢᱮᱛᱟᱜ ᱛᱟᱦᱮᱱᱟ ᱫᱷᱚᱨᱚᱱ ᱥᱚᱢᱚᱭ ᱩᱱ ᱡᱚᱠᱷᱚᱱ ᱵᱟᱠᱷᱟᱡ ᱫᱚ ᱢᱟᱱᱮ ᱫᱟᱜ ᱡᱟᱹᱲᱤ ᱠᱚᱦᱚᱸ ᱵᱟᱝ ᱦᱩᱭᱩᱜ ᱛᱟᱦᱮᱱᱟ᱾ ᱟᱨ ᱢᱟᱱᱮ ᱥᱤᱛᱩᱝ ᱟᱭ ᱠᱷᱟᱹᱞᱤ ᱦᱳᱭ ᱚᱱᱟ ᱜᱮ ᱫᱷᱚᱨᱚᱱ ᱫᱤᱱ ᱫᱚᱞᱮ ᱢᱮᱛᱟᱜ-ᱟ
ᱦᱮᱸ ᱛᱚ ᱟᱞᱮ ᱥᱮᱫ ᱫᱚᱦᱟᱸᱜ ᱚᱱᱠᱟ ᱫᱚ ᱦᱟᱸᱜ ᱵᱟᱝᱠᱩ ᱞᱮᱭᱜᱮᱭᱟ ᱛᱚ ᱥᱤᱛᱩᱝ ᱟᱭ ᱡᱟᱹᱥᱛᱤ ᱥᱤᱛᱩᱝᱜᱼᱟᱭ ᱟᱞᱟᱣ ᱜᱮ ᱵᱩᱡᱷᱟᱹᱜ ᱠᱟᱱᱟ ᱟᱞᱟᱣ ᱢᱮᱱᱛ ᱫᱚ ᱦᱟᱸᱜ ᱚᱱᱮ ᱟᱨᱠᱤ ᱡᱟᱹᱥᱛᱤ ᱜᱷᱟᱹᱲᱤᱡ ᱥᱤᱛᱩᱝ ᱨᱮ ᱠᱟᱹᱢᱤ ᱵᱟᱲᱟ ᱞᱮᱠᱷᱟᱱ ᱢᱟᱱᱮ ᱡᱟᱦᱟᱸ ᱟᱨᱠᱤ ᱚᱲᱟᱜ ᱨᱮ ᱦᱮᱡ ᱠᱟᱛᱮ ᱡᱟᱦᱟᱸ ᱞᱮᱠᱟ ᱟᱨᱠᱤ ᱯᱷᱮᱥ ᱯᱷᱮᱥ ᱟᱨᱠᱤ ᱵᱩᱡᱷᱟᱹᱜᱼᱟ ᱚᱱᱟ ᱟᱞᱟᱣ ᱠᱚ ᱞᱟᱹᱭᱟ ᱟᱨᱠᱤ ᱟᱨ ᱡᱮᱢᱚᱱ ᱵᱮᱤᱱ ᱞᱟᱹᱭ ᱠᱮᱫᱟ ᱞᱟᱹᱴᱩ ᱜᱮ ᱡᱮᱢᱚᱱ ᱵᱤᱱ ᱞᱮᱭ ᱠᱮᱫᱟ ᱞᱟᱹᱴᱩ ᱜᱮ ᱯᱩᱠᱷᱨᱤ ᱮᱱᱠᱷᱟᱱ ᱟᱞᱮ ᱥᱮᱫ ᱫᱚ ᱦᱟᱸᱜ ᱛᱟᱞᱟᱫᱟ ᱠᱚ ᱞᱮᱭᱟ ᱟᱨᱠᱤ ᱢᱟᱨᱟᱝ ᱟᱨᱠᱤ
ᱚ ᱚᱱᱟ ᱫᱚ ᱜᱚᱝᱠᱮ ᱢᱟᱱᱮ ᱥᱟᱱᱟᱢ ᱥᱮᱫ ᱜᱮ ᱚᱱᱠᱟ ᱜᱮ ᱟᱵᱚᱣᱟᱜ ᱢᱟᱱᱮ ᱦᱟᱸᱰᱮ ᱱᱟᱰᱮ ᱛᱟᱦᱮᱸ ᱛᱟᱦᱮᱸᱛᱮ ᱱᱟᱥᱮᱱᱟᱜ ᱚᱱᱟ ᱟᱲᱟᱝ ᱠᱚᱴᱟᱜ ᱡᱩᱫᱟᱹ ᱡᱩᱫᱟᱹ ᱧᱚᱜ ᱜᱮᱭᱟ ᱟᱯᱮ ᱥᱮᱫ ᱢᱤᱫ ᱨᱚᱠᱚᱢ ᱠᱚ ᱢᱮᱱᱟᱜᱼᱟ ᱟᱞᱮ ᱥᱮᱫ ᱢᱤᱫ ᱨᱚᱠᱚᱢ ᱚᱱᱟᱜᱮ ᱵᱟᱠᱷᱟᱡ ᱫᱚ ᱥᱟᱱᱟᱢ ᱜᱮ ᱢᱤᱫ ᱜᱮᱭᱟ ᱠᱤᱱᱛᱩ ᱚᱱᱟ ᱱᱟᱥᱮᱱᱟᱜ ᱨᱚᱲ ᱨᱮᱱᱟᱜ ᱤᱭᱟᱹ ᱛᱮᱫ ᱜᱮ ᱱᱟᱥᱮᱱᱟᱜ ᱡᱩᱫᱟᱹ ᱧᱚᱜ ᱜᱮᱛᱟᱵᱚᱱᱟ
ᱦᱮᱸ ᱟᱨ ᱡᱮᱢᱚᱱ ᱩᱲᱤᱥᱥᱟ ᱥᱮᱫ ᱫᱚᱠᱚ ᱞᱟᱹᱭᱟ ᱡᱟᱱᱟᱞᱟ ᱫᱚᱠᱚ ᱞᱟᱹᱭᱟ ᱡᱚᱨᱠᱟ
ᱚᱼ ᱟᱞᱮᱥᱮᱫ ᱫᱚ ᱡᱟᱱᱟᱞᱟ ᱫᱚ ᱡᱟᱱᱱᱟ ᱜᱮ ᱡᱟᱱᱱᱟ ᱵᱟᱠᱷᱟᱡ ᱯᱷᱩᱠᱟᱹᱨ
ᱦᱮᱸ ᱟᱯᱮ ᱥᱮᱫ ᱫᱚ ᱜᱚᱢᱠᱮ ᱪᱮᱫ ᱠᱚ ᱞᱟᱹᱭᱟ
ᱟᱞᱮ ᱥᱮᱫ ᱫᱚ ᱚᱱᱟ ᱡᱩᱫᱤ ᱯᱟᱠᱟ ᱚᱲᱟᱜ ᱠᱚᱨᱮᱱᱟᱜ ᱫᱚ ᱡᱟᱱᱟᱞᱟ ᱠᱚ ᱢᱮᱛᱟᱜᱼᱟ ᱟᱨ ᱡᱩᱫᱤ ᱦᱟᱥᱟ ᱚᱲᱟᱜ ᱠᱚᱨᱮ ᱡᱟᱦᱟᱸ ᱚᱱᱟ ᱛᱟᱦᱮᱱᱟ ᱚᱱᱟ ᱫᱚ ᱯᱩᱠᱟᱹᱨ
ᱳᱩᱠᱟᱹ
ᱯᱷᱩᱠᱟᱹᱨ ᱟᱫᱚ ᱦᱟᱥᱟ ᱚᱲᱟᱜ ᱠᱚᱨᱮ ᱫᱚ ᱚᱱᱠᱟ ᱫᱚ ᱵᱟᱝ ᱛᱟᱦᱮᱸᱱᱟ ᱛᱚ ᱢᱤᱫᱵᱟᱨ ᱠᱟᱹᱴᱤᱡ ᱠᱟᱹᱴᱤᱡ ᱛᱟᱦᱮᱱᱟ ᱪᱮᱛᱟᱱ ᱠᱚᱨᱮ ᱚᱱᱟ ᱫᱚ ᱯᱷᱩᱠᱟᱹᱨ ᱜᱮᱞᱮ ᱢᱮᱛᱟᱜ ᱛᱟᱦᱮᱱᱟ ᱾
ᱟᱞᱮ ᱥᱮᱫ ᱫᱚ ᱦᱟᱥᱟ ᱚᱲᱟᱜ ᱛᱟᱢ ᱯᱟᱠᱟ ᱚᱲᱟᱜ ᱛᱟᱢ ᱵᱟᱱᱟᱨ ᱜᱮ ᱡᱟᱱᱟᱞᱟ ᱜᱮᱠᱚ ᱞᱮᱭᱟ
ᱦᱸ
ᱛᱚᱵᱮ ᱜᱤᱱᱟᱹ ᱫᱚᱵᱤᱱ ᱟᱸᱡᱚᱢ ᱟᱠᱟᱫᱟ ᱥᱮ ᱵᱟᱝ
ᱪᱮᱸ
ᱜᱤᱱᱟᱹ
ᱜᱷᱤᱱᱟᱹ ᱵᱟᱹᱞᱤᱧ ᱵᱩᱡᱽ ᱫᱟᱲᱮᱭᱟᱜ ᱠᱟᱱᱟ ᱪᱮᱫ ᱵᱮᱱ ᱞᱟᱹᱭ ᱚᱪᱚᱭᱮᱫᱟ
ᱟᱪᱪᱷᱟ ᱤᱱᱟᱹ ᱫᱚ ᱦᱟᱸᱜ ᱠᱚ ᱞᱟᱹᱭ ᱜᱮᱭᱟ ᱦᱟᱜ ᱴᱟᱹᱴᱭᱟᱹ
ᱪᱟᱹᱴᱤᱭᱟᱹ ᱢᱟᱱᱮ ᱵᱟᱴᱤ ᱵᱟᱹᱴᱤ ᱦᱚᱯᱚᱱ ᱡᱟᱦᱟᱸᱨᱮ ᱚᱱᱟ ᱩᱛᱩ ᱠᱚᱵᱮᱱ ᱡᱚᱢ ᱵᱟᱲᱟᱭ
ᱦᱮᱸ ᱦᱮᱸ ᱟᱯᱮ ᱫᱚ ᱪᱮᱫ ᱯᱮ ᱞᱟᱹᱭ ᱵᱟᱲᱟᱭ ᱜᱮᱭᱟ ᱚᱱᱛᱮ ᱜᱚᱝᱠᱮ
ᱚᱱᱟ ᱫᱚ ᱟᱞᱮ ᱫᱚ ᱜᱚᱝᱠᱮ ᱵᱟᱹᱴᱤ ᱦᱚᱯᱚᱱ ᱞᱮ ᱢᱮᱛᱟᱜᱼᱟ ᱠᱤᱱᱛᱩ ᱟᱞᱤᱧ ᱦᱚ ᱱᱚᱰᱮᱞᱤᱧ ᱛᱟᱦᱮᱱᱟᱛᱚ ᱱᱚᱰᱮ ᱟᱭᱢᱟ ᱚᱞᱚᱜ ᱛᱟᱦᱮᱱᱟᱞᱮ ᱟᱫᱚ ᱟᱭᱢᱟ ᱦᱟᱱᱛᱮ ᱱᱟᱛᱮᱱ ᱠᱚᱜᱮ ᱢᱮᱱᱟᱜ ᱠᱟᱜ ᱠᱚᱣᱟ ᱜᱤᱫᱽᱨᱟᱹ ᱠᱚ ᱫᱟᱫᱟ ᱛᱟᱠᱚ ᱛᱚ ᱩᱱᱠᱩ ᱠᱚᱴᱷᱮᱱ ᱠᱷᱚᱡ ᱜᱮ ᱟᱸᱡᱚᱢ ᱠᱟᱛᱮᱜ ᱞᱤᱧ ᱵᱩᱡᱷᱟᱹᱣ ᱚᱱᱠᱟ ᱡᱮ ᱢᱮᱱᱛᱮ ᱟᱞᱮᱮᱫ ᱡᱟᱦᱟᱸ ᱵᱟᱴᱤ ᱦᱚᱯᱚᱱ ᱠᱚ ᱢᱮᱛᱟᱜᱼᱟ ᱚᱱᱟᱫᱚ ᱴᱟᱹᱴᱭᱟᱹ ᱵᱟᱠᱷᱟᱡ ᱫᱚ ᱴᱟᱹᱴᱭᱟᱹ ᱞᱟᱹᱭ ᱛᱮᱦᱚᱸ ᱵᱟᱞᱤᱧ ᱵᱩᱡᱽ ᱠᱮᱭᱟ
ᱟᱪᱪᱷᱟ ᱟᱞᱮᱥᱮᱫ ᱫᱚ ᱵᱟᱹᱴᱤ ᱦᱚᱯᱚᱱ ᱫᱚ ᱵᱟᱝᱠᱚ ᱞᱟᱹᱭ ᱜᱮᱭᱟ ᱴᱟᱹᱴᱭᱟᱹ ᱟᱨ ᱵᱩᱨᱩ ᱫᱤᱥᱚᱢ ᱥᱮᱫ ᱫᱚ ᱠᱤᱪᱷᱩ ᱢᱮᱱᱟᱜ ᱠᱚᱣᱟ ᱵᱩᱨᱩ ᱫᱤᱥᱚᱢ, ᱚᱱᱛᱮ ᱫᱚᱠᱚ ᱞᱟᱹᱭᱟ ᱜᱤᱱᱟᱹ᱾ ᱟᱹᱞᱤᱧ ᱦᱚᱸ ᱯᱳᱭᱞᱳ ᱯᱳᱭᱞᱳ ᱫᱚ ᱵᱟᱝᱞᱤᱧ ᱵᱩᱡᱽ ᱫᱟᱲᱮᱭᱟᱜ ᱠᱟᱱᱟ᱾
ᱮ ᱦᱳᱭ ᱚᱝᱠᱟᱜᱮ ᱟᱞᱮᱥᱮᱱ ᱠᱚ ᱡᱩᱫᱤ ᱟᱯᱮᱥᱮᱫ ᱠᱚ ᱪᱟᱞᱟᱣ ᱠᱚᱜ-ᱟ ᱛᱚ ᱮᱴᱠᱮᱴᱚᱬᱮ ᱫᱚ ᱦᱳᱭᱳᱜ ᱜᱮᱭᱟ ᱟᱯᱮᱥᱮᱫ ᱦᱚᱭᱛᱚ ᱡᱟᱦᱟᱱᱟᱜ ᱞᱟᱹᱭᱟ ᱟᱞᱮ ᱥᱮᱜ ᱚᱱᱠᱟ ᱵᱟᱝᱠᱚ ᱞᱟᱹᱭᱟ ᱛᱚ? ᱮᱴᱠᱮᱴᱚᱬᱮ ᱫᱚ ᱦᱳᱭᱳᱜ ᱜᱮᱭᱟ ᱚᱱᱟ ᱫᱚ, ᱩ
ᱟᱻᱛᱳ ᱟᱨ ᱢᱤᱫᱴᱟᱝ ᱠᱩᱫᱩᱢ ᱞᱤᱧ ᱞᱟᱹᱭᱫᱟ ᱦᱮᱸ ᱥᱮ᱾
ᱦᱳᱭ ᱦᱳᱭ
ᱠᱩᱫᱩᱢ ᱨᱮ ᱠᱩᱲᱤᱫ ᱠᱩᱲᱤᱫ, ᱫᱷᱟᱨᱮ ᱫᱷᱟᱨᱮ ᱛᱮᱫᱚᱭ ᱥᱟᱶᱟᱭᱟ, ᱛᱟᱞᱟ ᱨᱮᱫᱚᱭ ᱟᱠᱟᱞᱟ?
ᱫᱷᱟᱨᱮ ᱫᱷᱟᱨᱮ ᱛᱮᱫᱚᱭ ᱥᱟᱶᱟᱭᱟ ᱛᱟᱞᱟ ᱨᱮᱫᱚᱭ ᱟᱠᱟᱞᱟ
ᱦᱩᱸ
ᱚᱱᱟ ᱫᱚ ᱜᱚᱝᱠᱮ ᱫᱷᱟᱨᱮ ᱫᱷᱟᱨᱮ ᱛᱮᱫᱚᱭ ᱥᱟᱶᱟᱭᱟ ᱛᱟᱞᱟᱨᱮᱭ ᱟᱠᱟᱞᱟ ᱵᱟᱹᱞᱤᱧ ᱞᱟᱹᱭ ᱫᱟᱲᱮᱭᱮᱜ ᱠᱟᱱᱟ ᱜᱚᱝᱠᱮ ᱟᱵᱮᱱ ᱜᱮᱵᱮᱱ ᱞᱟᱹᱭ ᱞᱮᱠᱷᱟᱡ ᱾
ᱱᱚᱣᱟ ᱫᱚ ᱦᱟᱸᱜ ᱦᱩᱭᱩᱜ ᱠᱟᱱᱟ ᱛᱮᱞᱟ ᱫᱚ ᱟᱨᱠᱤ ᱡᱟᱦᱟᱸᱭ ᱴᱟᱠᱞᱟ ᱢᱟᱛᱷᱟ ᱦᱚᱲ ᱦᱮᱸ ᱥᱮ ᱫᱷᱟᱨᱮ ᱫᱷᱟᱨᱮ ᱥᱟᱶᱟᱭ ᱠᱟᱜ ᱢᱟᱱᱮ ᱦᱳᱭ ᱠᱚᱜ-ᱟ ᱟᱨᱠᱤ ᱛᱟᱞᱟ ᱨᱮᱫᱚ ᱟᱨᱠᱤ ᱦᱚᱸ ᱛᱟᱞᱟ ᱨᱮᱫᱚ ᱟᱠᱟᱞᱟ᱾ ᱟᱹᱞᱤᱧ ᱦᱚᱸ ᱱᱚᱣᱟᱠ ᱠᱩᱫᱩᱢ ᱫᱚ ᱮᱴᱟᱜ ᱴᱷᱮᱱ ᱠᱷᱚᱱᱟᱜ ᱞᱤᱧ ᱟᱸᱡᱚᱢ ᱵᱟᱲᱟ ᱟᱠᱟᱱᱟ ᱥᱟᱶ ᱢᱮᱱᱛᱮ ᱫᱚ ᱦᱟᱸᱜ ᱟᱞᱮ ᱥᱮᱫ ᱫᱚ ᱵᱟᱝ ᱠᱚ ᱞᱟᱹᱭᱮ ᱦᱮᱸ ᱥᱮ᱾
ᱚ
ᱡᱟᱹᱥᱛᱤ ᱦᱩᱭ ᱠᱟᱱᱟ ᱟᱨᱠᱤ ᱚᱱᱠᱟ ᱠᱚ ᱞᱟᱹᱭ ᱵᱟᱲᱟᱭᱟ᱾
ᱦᱮᱸ ᱟᱞᱮᱥᱮᱜ ᱦᱚᱸ ᱥᱟᱶᱟᱭ ᱡᱟᱹᱥᱛᱤ ᱚᱱᱟᱜᱮ ᱢᱟᱱᱮ ᱾ ᱱᱟᱥᱮᱱᱟᱜ ᱤᱭᱟᱹ ᱧᱚᱜ ᱛᱮ ᱞᱟᱹᱭ ᱞᱮᱠᱷᱟᱡ ᱫᱚᱠᱚ ᱢᱮᱱᱟ ᱱᱮ ᱫᱚᱭ ᱥᱟᱣᱟᱭ ᱠᱮᱫᱟ ᱢᱮᱱᱫᱚ ᱟᱹᱰᱤ ᱡᱟᱹᱥᱛᱤ ᱫᱟᱜ ᱡᱟᱹᱲᱤ ᱠᱚ ᱦᱳᱭ ᱞᱮᱱᱠᱷᱟᱡ ᱥᱮ ᱱᱟᱯᱟᱭ ᱜᱮ ᱪᱟᱥᱵᱟᱥ ᱠᱚ ᱦᱳᱭ ᱞᱮᱱᱠᱷᱟᱡ ᱠᱚ ᱢᱮᱱᱟ ᱱᱮ ᱛᱚ ᱟᱹᱰᱤ ᱥᱟᱶᱟᱭ ᱠᱮᱫᱟ ᱟᱨ ᱵᱟᱠᱷᱟᱡ ᱫᱚ ᱟᱞᱮᱥᱮᱜ ᱦᱚᱸ ᱚᱱᱟ ᱜᱮᱠᱚ ᱞᱟᱹᱭᱟ ᱡᱮᱢ ᱛᱟᱜ ᱡᱟᱹᱥᱛᱤ ᱦᱳᱭ ᱠᱟᱱᱟ ᱚᱱᱠᱟᱜ ᱜᱮ ᱾
ᱦᱩᱸ
ᱟᱫᱚ ᱜᱚᱝᱠᱮ ᱟᱯᱮᱥᱮᱫ ᱫᱚ ᱚᱝᱠᱟ ᱪᱮᱜ ᱠᱚᱯᱮ ᱠᱟᱹᱢᱤ ᱵᱟᱲᱟᱭ ᱛᱟᱦᱮᱱ ᱜᱮᱛᱮ?
ᱟᱞᱮ ᱥᱮᱫ ᱫᱚ ᱵᱤᱞᱟᱹᱛ ᱫᱤᱥᱚᱢ ᱥᱮᱜ ᱫᱚ ᱠᱟᱹᱢᱤ ᱫᱚ ᱵᱟᱹᱱᱩᱜᱼᱟ ᱢᱤᱫ ᱫᱷᱟᱣ ᱵᱚᱪᱷᱚᱨ ᱢᱤᱫ ᱫᱷᱟᱣ ᱜᱮᱠᱚ ᱪᱟᱥ ᱵᱟᱲᱟᱭ ᱜᱮᱭᱟ ᱦᱳᱲᱳ ᱢᱟᱡᱷᱮ ᱢᱚᱫᱽᱫᱮ ᱱᱮᱛᱟᱨ ᱠᱚ ᱪᱟᱥ ᱵᱟᱲᱟᱭᱮᱜ-ᱟ ᱛᱩᱲᱤ ᱠᱚ ᱥᱮ ᱠᱷᱚᱥᱞᱟ ᱠᱚ ᱠᱷᱚᱥᱞᱟ ᱠᱚ ᱮᱨ ᱠᱟᱜ-ᱟ ᱛᱚ ᱜᱚᱝᱠᱮ ᱟᱯ ᱯᱮ ᱫᱚ ᱠᱷᱚᱥᱚᱞᱟ ᱠᱚ ᱮᱨ ᱠᱟᱫᱟ ᱥᱮ ᱵᱟᱝ?
ᱟᱞᱮ ᱥᱮᱜ ᱫᱚ ᱜᱚᱝᱠᱮ ᱠᱷᱚᱥᱞᱟ ᱠᱚᱦᱚᱸ ᱠᱚ ᱮᱲ ᱜᱮᱭᱟ ᱛᱩᱲᱤ ᱛᱤᱞᱢᱤᱧ ᱠᱷᱚᱥᱞᱟ ᱫᱚᱠᱚ ᱮᱨ ᱜᱮᱭᱟ᱾ ᱟᱫᱚ ᱮᱠᱷᱚᱱ ᱢᱟᱱᱮ ᱱᱚᱜᱼᱚᱭ ᱱᱤᱛ ᱛᱟᱨ ᱫᱚ ᱵᱟᱝ ᱢᱟᱱᱮ ᱱᱮᱛᱟᱨ ᱫᱚ ᱟᱫᱚ ᱦᱳᱲᱳ ᱦᱟᱜ ᱪᱟᱥ ᱦᱳᱦᱳᱜ-ᱟ ᱛᱚ ᱟᱫᱚ ᱮᱠᱷᱚᱱ ᱫᱚ ᱢᱟᱱᱮ ᱮᱨ ᱞᱮᱫᱟᱞᱮ ᱚᱱᱮ ᱡᱚᱠᱷᱚᱱ ᱞᱤᱧ ᱞᱟᱹᱭ ᱠᱮ ᱚᱱᱟ ᱫᱷᱚᱨᱚᱱ ᱥᱚᱢᱚᱭ ᱡᱚᱠᱷᱚᱱ ᱢᱟᱱᱮ ᱥᱮᱛᱩᱝᱠᱟ ᱢᱟᱱᱮ ᱦᱟᱱᱟ ᱱᱤᱭᱟᱹ ᱴᱟᱜ ᱦᱳᱲᱳ ᱨᱚᱦᱚᱭ ᱠᱟᱛᱮᱜ ᱡᱚᱠᱷᱚᱱ ᱦᱟᱸᱜ ᱵᱚᱱ ᱤᱨ ᱨᱟᱠᱟᱵ ᱠᱮᱫᱟ ᱯᱩᱥ ᱵᱚᱸᱜᱟ ᱥᱮᱜ
ᱦᱩᱸ
ᱟᱫᱚ ᱯᱩᱥ ᱵᱚᱸᱜᱟ ᱥᱮᱜ ᱜᱮ ᱠᱷᱮᱛ ᱨᱮ ᱥᱤ ᱠᱟᱛᱮᱫ ᱟᱫᱚᱞᱮ ᱮᱨ ᱠᱮᱜ ᱜᱮ ᱛᱩᱲᱤ ᱠᱚ, ᱛᱤᱞᱢᱤᱧ ᱠᱚ ᱾ ᱚᱱᱮ ᱯᱩᱥ, ᱢᱟᱜᱽ ᱯᱷᱟᱹᱜᱩᱱ, ᱯᱷᱟᱹᱜᱩᱱ ᱪᱟᱹᱛ ᱛᱮᱫᱚ ᱟᱫᱚᱞᱮ ᱤᱨ ᱨᱟᱠᱟᱵ ᱠᱮᱜ ᱜᱮ ᱚᱱᱟ ᱠᱚᱫᱚ ᱟᱨ ᱯᱷᱟᱹᱜᱩᱱ ᱥᱮᱜ ᱛᱮ ᱡᱟᱦᱟᱱᱟᱜ ᱚᱱᱟ ᱥᱚᱵᱽᱡᱤ ᱠᱚ ᱨᱚᱦᱚᱭ ᱵᱟᱲᱟ ᱦᱳᱭᱮᱱ ᱜᱮ ᱡᱚᱱᱰᱨᱟ ᱠᱚ ᱚᱱᱮ ᱠᱚᱸᱰᱷᱟ ᱠᱚ ᱨᱚᱦᱚᱭ ᱠᱮᱜ ᱠᱷᱟᱡ ᱨᱚᱦᱚᱭ ᱠᱮᱫᱟ ᱟᱨ ᱵᱟᱠᱷᱟᱡ ᱫᱚ ᱵᱟᱝ ᱨᱚᱦᱚᱭ ᱠᱷᱟᱡ ᱫᱚ ᱯᱷᱟᱸᱠᱟ ᱜᱮ ᱛᱟᱦᱮᱱᱟ ᱟᱨ ᱮᱠᱷᱚᱱ ᱫᱚ ᱪᱟᱥ ᱥᱚᱵᱡᱤ ᱠᱚᱫᱚ ᱚᱱᱟ ᱠᱷᱮᱛ ᱠᱚᱨᱮ ᱫᱚ ᱵᱟᱝᱞᱮ ᱨᱚᱦᱚᱭᱟ ᱚᱲᱟᱜ ᱵᱟᱲᱜᱮ ᱠᱚᱨᱮ ᱚᱲᱟᱜ ᱥᱩᱨ ᱠᱚᱨᱮ ᱡᱟᱦᱟᱸ ᱵᱟᱲᱜᱮ ᱠᱚ ᱡᱩᱫᱤ ᱛᱟᱦᱮᱱᱟ ᱚᱱᱟ ᱠᱚᱨᱮᱜᱮ ᱨᱚᱦᱚᱭᱟ ᱟᱨ ᱵᱟᱠᱷᱟᱡ ᱫᱚ ᱮᱠᱷᱚᱱ ᱫᱚ ᱠᱷᱮᱛ ᱨᱮᱫᱚ ᱮ ᱦᱳᱲᱳ ᱜᱮᱞᱮ ᱪᱟᱥ ᱛᱟᱦᱮᱱᱟ ᱡᱟᱹᱥᱛᱤ ᱠᱟᱭ ᱛᱮᱫᱚ ᱾
ᱟᱪᱪᱷᱟ ᱟᱪᱪᱷᱟ ᱟᱯᱮ ᱥᱮᱫ ᱫᱚ ᱛᱚᱵᱮ ᱠᱟᱹᱣᱰᱤ ᱠᱚᱫᱚ ᱢᱟᱱᱮ ᱵᱟᱝ